ᱦᱮᱞᱳ᱾
ᱦᱳ ᱟᱨᱳ ᱢᱤᱫᱷᱟᱣ ᱞᱟᱝ ᱧᱟᱯᱟᱢᱼᱟ ᱾ ᱦᱮᱸ ᱢᱤᱱᱫᱟᱹᱧ ᱮᱴᱟᱜ ᱦᱚᱲ ᱠᱟᱱᱟ ᱵᱮᱱ
ᱵᱟᱝ ᱡᱚᱦᱟᱨ ᱜᱮ
ᱦᱮᱸ ᱡᱚᱦᱟᱨ ᱜᱮ ᱟᱨᱚ ᱢᱤᱫ ᱫᱷᱟᱣ ᱢᱟᱱᱚᱛ ᱡᱚᱦᱟᱨ ᱦᱟᱛᱟᱣ ᱛᱟᱞᱤᱧ ᱢᱮ
ᱦᱳᱭ
ᱦᱩᱸ
ᱦᱳᱭ ᱦᱳᱭ
ᱛᱚ ᱟᱵᱮᱱᱟᱜ ᱟᱯᱮ ᱫᱚ ᱛᱤᱱᱟᱹᱜ ᱵᱚᱭᱦᱟ ᱟᱯᱮ?
ᱱᱚᱣᱟᱠᱚᱡ ᱫᱚ ᱱᱚᱰᱮ ᱫᱚ ᱵᱟᱝ ᱜᱟᱞᱢᱟᱨᱟᱣ ᱜᱟᱱᱚᱜᱼᱟ ᱥᱮ ᱦᱳᱭ ᱦᱳᱭ
ᱦᱟᱸ
ᱟᱸᱡᱚᱢᱚᱜ ᱠᱟᱱᱟ
ᱦᱮᱸ ᱟᱸᱡᱚᱢ ᱫᱚ ᱟᱸᱡᱚᱢᱚᱜ ᱠᱟᱱᱟ
ᱟᱪᱪᱷᱟ ᱢᱮᱱᱫᱟᱤᱧ ᱱᱚᱣᱟ ᱠᱚᱡ ᱫᱚ ᱱᱚᱰᱮ ᱜᱟᱞᱢᱟᱨᱟᱣ ᱫᱚ ᱵᱟᱝ ᱜᱟᱱᱚᱜ-ᱟ ᱥᱮ ᱛᱚ ᱱᱚᱣᱟ ᱠᱚ ᱤᱫᱤ ᱠᱟᱛᱮᱫ ᱫᱚ ᱵᱟᱞᱟᱝ ᱜᱟᱞᱢᱟᱨᱟᱣ ᱞᱮᱠᱷᱟᱱ ᱜᱮ ᱵᱷᱟᱜᱤ-ᱟ ᱦᱳᱭ ᱥᱮ
ᱟᱻ
ᱦᱳᱭ ᱛᱚ ᱡᱟᱦᱟᱸᱱᱟᱜ ᱥᱟᱛᱟᱢ ᱤᱫᱤ ᱠᱟᱛᱮᱜ ᱞᱟᱝ ᱜᱟᱞᱢᱟᱨᱟᱣ ᱞᱮᱠᱷᱟᱱ ᱜᱤ ᱵᱷᱟᱜᱤ ᱠᱚᱜ-ᱟ
ᱢᱟ ᱪᱮᱫ ᱪᱮᱫ ᱮᱢ ᱞᱟᱹᱭ ᱫᱟ ᱞᱟᱹᱭ ᱢᱮ
ᱡᱟᱦᱟᱱ ᱥᱟᱛᱟᱢ ᱟᱢ ᱡᱩᱫᱤ ᱞᱟᱹᱭ ᱢᱟᱱᱮ ᱞᱟᱹᱭ ᱛᱮᱱᱟᱜ ᱢᱮᱱᱟᱜ ᱛᱟᱢ ᱠᱷᱟᱱ ᱠᱩᱞᱤ ᱛᱮᱱᱟᱜ ᱠᱩᱞᱤ ᱫᱟᱨᱮᱤᱧᱟᱹᱢ
ᱥᱮᱛᱟ ᱠᱚ ᱵᱷᱩᱜ ᱮᱭᱟ ᱟᱸᱡᱚᱢᱚᱜ ᱠᱟᱱᱟ
ᱦᱮ ᱱᱟᱜᱟᱨ ᱨᱮ ᱢᱚᱱᱟᱹᱧ ᱠᱟᱫᱤᱧᱟ ᱱᱚᱰᱮ ᱟᱛᱩ ᱫᱤᱥᱚᱢ ᱞᱮᱠᱟ ᱫᱚ ᱵᱟᱝ ᱥᱮ ᱦᱮᱸ ᱱᱚᱰᱮ ᱚᱝᱠᱟ ᱜᱮ ᱥᱮᱛᱟ ᱠᱚ ᱵᱷᱳᱜ ᱫᱟ ᱜᱟᱹᱫᱤᱡᱳᱨ ᱟᱸᱡᱚᱢᱚᱜ ᱠᱟᱱᱟ ᱥᱮ ᱨᱤᱡᱮᱠᱴ ᱛᱚ ᱯᱷᱟᱞᱛᱩ ᱛᱟᱞᱮ ᱨᱚᱲ ᱠᱟᱛᱮ
ᱟᱸᱡᱚᱢᱚᱜ ᱠᱟᱱ ᱜᱮᱭᱟ ᱟᱢ
ᱦᱮᱸ ᱟᱸᱡᱚᱢ ᱫᱚ ᱟᱸᱡᱚᱢᱚᱜ ᱠᱟᱱ ᱜᱮᱭᱟ ᱥᱮᱛᱟ ᱣᱟᱜ ᱵᱷᱩᱜ ᱜᱮ ᱠᱷᱟᱹᱞᱤ ᱟᱸᱡᱚᱢᱚᱜ ᱠᱟᱱᱟ ᱱᱤᱛᱚᱜ ᱫᱚ ᱵᱟᱝ ᱟᱸᱡᱚᱢᱚᱜ ᱠᱟᱱᱟ
ᱵᱚᱱᱫᱚ ᱫᱚᱠᱚ ᱵᱚᱱᱫᱚ ᱧᱚᱜ ᱠᱮᱫᱟ ᱠᱚᱢ ᱫᱚᱠᱚ ᱠᱚᱢ ᱠᱮᱫᱟ ᱛᱟᱦᱟᱨᱟ ᱱᱤᱛᱚᱜ ᱟᱨᱚ ᱱᱤᱛᱚᱜ ᱥᱤᱠᱩᱨᱤᱴᱤ ᱜᱟᱲ ᱠᱩ ᱦᱮᱡ ᱠᱟᱱᱟ ᱛᱟᱞᱟ ᱧᱤᱫᱟᱹ ᱠᱟᱱᱟ ᱟᱨᱚ ᱱᱤᱛᱚᱜ ᱟᱛᱩ ᱨᱮ ᱥᱤ ᱟᱛᱩ ᱨᱮᱧ ᱢᱮᱱᱮᱜ ᱟᱞᱮ ᱱᱟᱜᱟᱨ ᱨᱮᱜᱮ ᱥᱤᱠᱩᱨᱤᱴᱤ ᱜᱟᱲ ᱦᱮᱡ ᱟᱠᱟᱱᱟ ᱚᱨᱚᱝ ᱵᱟᱲᱟᱭ ᱫᱟᱭ ᱥᱩᱫᱩ ᱥᱤᱴᱤ
ᱦᱳᱭ ᱦᱳᱭ ᱚᱱᱟ ᱦᱚᱛᱮᱜ ᱛᱮ ᱟᱨᱦᱚᱸ ᱚᱝᱠᱟ ᱫᱚ ᱟᱪᱪᱷᱟ ᱟᱢ ᱢᱟ ᱱᱟᱜᱟᱨ ᱨᱮᱢ ᱛᱟᱦᱮᱱ ᱟᱫᱚ ᱛᱟᱦᱞᱮ ᱱᱚᱝᱠᱟ ᱧᱤᱫᱟᱹ ᱚᱠᱛᱚ ᱫᱚ ᱪᱮᱫ ᱞᱮᱠᱟ ᱵᱩᱡᱷᱟᱹᱜ ᱜᱮᱭᱟ ᱠᱳᱱᱳ ᱫᱤᱱ ᱠᱤ ᱟᱢ ᱱᱚᱠᱟ ᱧᱤᱫᱟᱹ ᱧᱤᱫᱟᱹᱣᱟ ᱠᱟᱱᱟ ᱟᱨ ᱧᱤᱫᱟᱹ ᱛᱚ ᱟᱢ ᱢᱟᱱᱮ ᱵᱟᱲᱦᱮ ᱛᱮᱢ ᱛᱩᱫ ᱟᱠᱟᱱᱟ ᱫᱟᱬᱟᱱ ᱚᱝᱠᱟ ᱦᱩᱭ ᱟᱠᱟᱱᱟ
ᱦᱩᱸ ᱵᱟᱨᱦᱮ ᱥᱮᱫ ᱪᱮᱫᱟᱜ ᱵᱟᱝ ᱛᱩᱜ ᱟᱠᱟᱱᱤᱧ ᱚᱝᱠᱟ ᱜᱟᱛᱮ ᱜᱤᱫᱽᱨᱟᱹ ᱠᱚ ᱢᱤᱫ ᱵᱟᱨᱭᱟ ᱛᱮᱞᱮ ᱟᱞᱮ ᱞᱮ ᱛᱩᱫᱩᱜ ᱫᱚᱞᱮ ᱛᱩᱫᱩᱜ ᱛᱟᱦᱮᱱ ᱜᱮᱭᱟ ᱦᱮᱸ ᱠᱩᱲᱤ ᱜᱤᱫᱽᱨᱟᱹ ᱦᱩᱭ ᱞᱮᱱᱠᱷᱟᱱ ᱜᱮ ᱮᱴᱠᱮᱴᱚᱬᱮ ᱵᱩᱡᱷᱟᱹᱣᱟ ᱩᱱᱟᱹᱜ᱾ ᱵᱚᱛᱚᱨ ᱧᱟᱢ ᱵᱩᱡᱟ ᱠᱚᱲᱟ ᱜᱤᱫᱽᱨᱟᱹ ᱫᱚ ᱟᱞᱮ ᱫᱚ ᱵᱮᱥ ᱜᱮᱭᱟᱞᱮ ᱛᱮᱢᱚᱱ ᱠᱤᱪᱷᱩ ᱵᱟᱝ᱾
ᱟᱪᱪᱷᱟ, ᱟᱪᱪᱷᱟ,
ᱦᱮᱸ ᱟᱫᱚ ᱚᱱᱮ ᱜᱟᱡᱫᱮ ᱮᱠᱟᱭ ᱜᱮ ᱵᱩᱡᱩᱜᱼᱟ ᱡᱮ ᱱᱟᱜᱟᱨ ᱨᱮᱫᱚ ᱚᱱᱠᱟ ᱵᱮᱸᱜᱮᱫ ᱫᱚᱠᱚ ᱛᱟᱦᱮᱱ ᱛᱟᱦᱮᱱ ᱜᱮᱭᱟ᱾ ᱟᱹᱛᱩ ᱫᱤᱥᱚᱢ ᱞᱮᱠᱟ ᱫᱚ ᱵᱟᱝ ᱛᱚ ᱱᱚᱰᱮᱼᱼ ᱱᱚᱰᱮ ᱫᱚ ᱦᱚᱲ ᱧᱟᱢ ᱠᱚᱜᱮᱭᱟᱢ ᱢᱤᱫ ᱵᱟᱨᱭᱟ ᱟᱨ ᱫᱤᱱ ᱢᱟ ᱫᱷᱚᱨᱚᱱ ᱫᱤᱱ ᱢᱟ ᱵᱮᱥ ᱠᱚᱨᱮ ᱛᱮ ᱫᱷᱚᱨᱚᱱ ᱫᱤᱱ ᱫᱚ ᱢᱤᱫ ᱦᱚᱲ ᱫᱚ ᱢᱤᱫ ᱦᱚᱲ ᱵᱮᱸᱜᱮᱫ ᱛᱟᱦᱮᱱ ᱠᱟᱱ ᱜᱮᱭᱟ᱾
ᱦᱳᱭ, ᱦᱳᱭ
ᱦᱩᱸ ᱡᱟᱦᱟᱸᱭ ᱫᱚ ᱵᱟᱝ ᱡᱟᱦᱟᱸᱭᱼ ᱠᱤᱱᱛᱩ ᱨᱮᱭᱟᱲ ᱫᱤᱱ ᱜᱮ ᱱᱟᱥᱮᱱᱟᱜ ᱡᱩᱫᱤ ᱵᱟᱝᱠᱚ ᱧᱟᱯᱟᱢ ᱛᱟᱦᱮᱱᱟ ᱦᱚᱲ ᱠᱚ᱾
ᱦᱮ ᱮᱠᱫᱚᱢᱼᱼ ᱛᱟᱨᱯᱚᱨᱮ ᱛᱟᱨᱯᱚᱨᱮ ᱱᱚᱣᱟ ᱧᱤᱫᱟᱹ ᱵᱮᱞᱟᱼᱼ ᱡᱩᱫᱤ ᱟᱢ ᱛᱟᱦᱟᱸ ᱡᱟᱦᱟᱸ ᱥᱮᱫ ᱵᱟᱦᱨᱮ ᱫᱟᱰᱟᱱ ᱮᱢ ᱪᱟᱞᱟᱜᱼᱟ ᱴᱷᱤᱠ ᱜᱮᱭᱟᱼᱼ ᱟᱹᱰᱤ ᱢᱚᱸᱡᱽ ᱵᱩᱡᱷᱟᱹᱜ ᱜᱮᱭᱟ ᱥᱮ ᱡᱮ ᱢᱤᱫᱴᱮᱱ ᱟᱹᱰᱤ ᱢᱚᱸᱡᱽ ᱚᱠᱟ ᱥᱮᱱ ᱜᱮ ᱪᱮᱫ ᱨᱮᱱᱟᱜᱼᱼ ᱥᱟᱰᱮ ᱠᱚᱦᱚᱸ ᱵᱟᱝ ᱛᱟᱸᱦᱮᱱ ᱜᱮᱭᱟ ᱮᱠᱫᱚᱢ ᱜᱚᱴᱟ ᱨᱟᱥᱛᱟ ᱱᱤᱸᱡᱷᱩᱢᱼᱼ ᱡᱷᱩᱢ ᱠᱚᱜᱼᱟ ᱦᱳᱭᱥᱮ
ᱦᱩᱸᱻ
ᱦᱮᱸ ᱱᱤᱡᱷᱩᱢ ᱠᱚᱜᱼᱟ ᱛᱟᱨᱯᱚᱨᱮ ᱟᱹᱰᱤ ᱢᱚᱸᱡᱽ ᱮ ᱦᱚᱭᱟ ᱟᱹᱰᱤ ᱢᱚᱸᱡᱽ ᱵᱩᱡᱷᱟᱹᱜ ᱜᱮᱭᱟ᱾
ᱦᱮᱸ ᱵᱩᱡ ᱫᱚ ᱵᱩᱡᱩᱜ ᱜᱮᱭᱟ᱾
ᱦᱳᱭ
ᱟ ᱟᱹᱛᱩ ᱫᱤᱥᱚᱢ ᱨᱮ ᱡᱟᱦᱟᱸ ᱵᱩᱡᱷᱟᱹᱜᱼᱟ ᱱᱚᱜᱼ ᱚᱰᱮ ᱚᱱᱠᱟ ᱱᱟᱜᱟᱨ ᱨᱮᱫᱚ ᱚᱱᱠᱟ ᱵᱟᱝ ᱵᱩᱡᱷᱟᱹᱣᱼᱼ ᱱᱚᱜ-ᱚᱭ ᱡᱮᱢᱚᱱ ᱱᱤᱛᱚᱜ ᱱᱟᱥᱮ ᱞᱟᱦᱟ ᱜᱮᱼᱼ ᱪᱮᱫ ᱞᱮᱠᱟ ᱥᱮᱛᱟ ᱠᱚ ᱵᱷᱚᱜ ᱫᱟ ᱜᱟᱹᱰᱤ ᱠᱚ ᱟᱭᱢᱟ ᱟᱸᱡᱚᱢᱚᱜᱼᱟ᱾ ᱟᱥᱠᱮᱛ ᱫᱚ ᱟᱥᱠᱮᱛ ᱜᱮ ᱵᱩᱡᱩᱜ ᱠᱟᱱᱟ ᱟᱹᱛᱩ ᱫᱤᱥᱚᱢ ᱨᱮ ᱠᱷᱟᱡ ᱫᱚᱼᱼ ᱫᱟᱨᱮ ᱱᱟᱹᱲᱤ ᱜᱮ ᱥᱩᱫᱩ ᱢᱚᱸᱡᱽ ᱜᱮ ᱦᱚᱭ ᱚᱱᱟ ᱠᱚᱜᱮᱼᱼ
ᱟᱨᱦᱚᱸ ᱛᱤᱸᱠᱤᱱ ᱚᱠᱛᱚ ᱦᱳᱭ ᱟᱨᱦᱚᱸ ᱛᱤᱠᱼᱼ ᱛᱤᱠᱤᱱ ᱚᱠᱛᱚ ᱛᱟᱸᱦᱮᱱ ᱠᱷᱟᱱ ᱢᱟ ᱫᱷᱚᱨᱚ ᱜᱟᱹᱰᱤ ᱥᱟᱰᱮᱼᱼ ᱫᱚᱢᱮ ᱜᱟᱱ ᱫᱚᱢᱮ ᱥᱟᱰᱮ ᱛᱟᱸᱦᱮᱱᱟ᱾
ᱛᱤᱠᱤᱱ ᱚᱠᱛᱚ ᱫᱚ ᱟᱨᱚ ᱵᱮᱥ ᱵᱟᱝ ᱵᱩᱡᱷᱟᱹᱜᱼᱟ ᱠᱟᱡ ᱫᱚ ᱜᱟᱹᱰᱤ ᱥᱟᱰᱮ ᱛᱟᱦᱮᱱᱟ᱾ ᱟᱨ ᱦᱚᱲ ᱱᱮᱛᱟᱨ ᱢᱟ ᱜᱟᱰᱼᱼ ᱟᱰᱤ ᱵᱷᱤᱲ ᱟᱠᱟᱱᱟ ᱮᱠᱫᱚᱢ ᱦᱚᱲ ᱦᱚᱸ ᱜᱟᱫᱫᱮ ᱧᱮᱞ ᱧᱟᱢ ᱠᱚᱣᱟ ᱥᱟᱨᱟᱠᱷᱚᱱ ᱦᱚᱲ᱾
ᱦᱳᱭ, ᱦᱳᱭ ᱵᱩᱡᱽ ᱧᱟᱢ ᱫᱟᱹᱧ ᱫᱚᱢᱮ ᱜᱮ ᱥᱟᱰᱮ ᱠᱟᱱᱟ᱾ ᱞᱟᱹᱭᱢᱮ ᱛᱚᱵᱮ ᱡᱟᱸᱦᱟᱱᱟᱜ?
ᱤᱱᱟᱹ ᱜᱮᱞᱟᱝ ᱜᱟᱞᱢᱟᱨᱼᱟ ᱛᱮᱦ ᱱᱚᱝᱠᱟ ᱜᱮ ᱠᱚᱞᱟᱸᱧᱼᱼ ᱦᱮᱫᱟᱜ ᱵᱟᱝ ᱜᱟᱱᱚᱜ ᱠᱟᱱᱟ ᱱᱤᱸᱛᱚᱜ ᱫᱚ ᱴᱷᱤᱠ ᱜᱮᱭᱟ᱾
ᱦᱳᱭ ᱦᱳᱭ ᱴᱷᱤᱠ ᱜᱮᱭᱟ᱾